ᱦᱩᱸ ᱡᱚᱦᱟᱨ ᱜᱮ ᱜᱚᱝᱠᱮ ᱾
ᱱᱟᱯᱟᱭ ᱵᱟᱲᱟᱜ ᱜᱮ?
ᱦᱩᱸ ᱱᱟᱯᱟᱭ ᱜᱮ ᱟᱢ ᱜᱮ ᱪᱮᱞᱮᱠᱟ?
ᱦᱮᱸ ᱛᱚ ᱤᱧ ᱦᱚᱸ ᱱᱟᱯᱟᱭ ᱵᱟᱲᱟ ᱜᱮ ᱱᱤᱭᱟᱹ ᱞᱟᱦᱟ ᱨᱮ ᱟᱞᱟᱝ ᱜᱮᱞᱟᱝ ᱜᱟᱞᱢᱟᱨᱟᱣ ᱞᱮᱱᱟ ᱥᱮ ᱵᱟᱝ?
ᱵᱟ ᱵᱟ ᱵᱟ ᱵᱟᱝ ᱫᱚ ᱵᱟ ᱦᱩᱸ
ᱟᱫᱚ ᱚᱲᱟᱜ ᱠᱚᱨᱮᱱ ᱡᱚᱛᱚ ᱦᱚᱲ ᱱᱟᱯᱟᱭ ᱵᱟᱲᱟᱭ ᱜᱤ?
ᱦᱮᱸ ᱚᱲᱟᱜ ᱠᱚᱨᱮ ᱡᱷᱚᱛᱚ ᱱᱟᱯᱟᱭ ᱜᱮ ᱾
ᱚᱻ
ᱟᱫᱚ ᱟᱢ ᱚᱲᱟᱜ ᱥᱮᱫ
ᱦᱳᱭ ᱚᱲᱟᱜ ᱥᱮᱫ ᱱᱟᱯᱟᱭ ᱵᱟᱲᱟ ᱜᱮ ᱟᱫᱚ ᱚᱠᱟ ᱰᱤᱥᱴᱤᱠ ᱠᱷᱚᱡ ᱮᱢ ᱢᱮᱱᱫᱟ ᱛᱟᱣᱨᱮᱦᱚᱸ?
ᱚᱱᱟ ᱠᱚᱫᱚ ᱯᱟᱨᱥᱚᱱᱟᱞ ᱮᱢ‌ ᱞᱟᱹᱭ ᱵᱟᱝ ᱜᱟᱱᱚᱜᱼᱟ ᱛᱚ ᱱᱤᱭᱟᱹ ᱨᱮ ᱴᱟᱠᱟ ᱨᱤᱡᱮᱠᱴᱚᱜᱼᱟ ᱾
ᱥᱤᱢᱯᱤᱞ ᱜᱮ
ᱚ ᱚᱱᱟᱜᱮ ᱯᱟᱪᱮ ᱢᱮᱱ ᱠᱟᱫᱟ ᱠᱚᱛᱚ ᱯᱟᱨᱥᱚᱱᱟᱞ ᱪᱮᱫ ᱦᱚ ᱟᱞᱚᱯᱮ ᱞᱟᱹᱭ ᱡᱚᱡᱚᱜ ᱟ ᱾
ᱚᱱᱟᱜᱮ ᱢᱟ ᱚᱱᱟᱜᱮ ᱢᱟ ᱛᱟᱣᱨᱮᱦᱚᱛᱚ ᱵᱟᱲᱟᱭ ᱫᱚᱨᱠᱟᱨ ᱥᱟᱱᱟ ᱠᱟᱱᱟ ᱥᱮ ᱵᱟᱝ?
ᱦᱮᱸ ᱦᱮᱸ ᱦᱮᱸ ᱟᱫᱚ ᱚᱱᱟ ᱫᱚ ᱯᱟᱨᱥᱚᱱᱟᱞ ᱨᱮ ᱾
ᱟᱪᱪᱷᱟ ᱦᱮᱸ ᱦᱮᱸ ᱟᱫᱚ ᱛᱟᱨᱯᱚᱨᱮ ᱫᱟᱠᱟ ᱡᱚᱢ ᱵᱟᱲᱟ ᱦᱳᱭᱱᱟ?
ᱮ ᱵᱟᱝ ᱵᱟᱥᱠᱮᱭᱟᱜ ᱫᱚ ᱡᱚᱢ ᱟᱹᱣᱨᱤᱭᱟᱜᱼᱟ ᱾ ᱡᱚᱢ ᱦᱩᱭᱩᱜᱼᱟ ᱦᱟᱸᱜ ᱱᱤᱛᱟᱹᱜ ᱾ ᱛᱚ ᱟᱯᱮ ᱫᱚ ᱠᱷᱮᱛ ᱥᱮᱫ ᱯᱮ ᱪᱟᱞᱟᱣ ᱠᱟᱱᱟ ᱪᱮᱫ?
ᱦᱳᱭ ᱦᱳᱭ ᱠᱷᱮᱛ ᱥᱮ ᱢᱟᱱᱮ ᱢᱤᱫᱴᱮᱱ ᱯᱩᱠᱷᱨᱤ ᱢᱮᱱᱟᱜ ᱛᱟᱞᱮᱭᱟ ᱛᱚ ᱚᱱᱟ ᱯᱩᱠᱷᱨᱤ ᱧᱮᱧᱮᱞ ᱟᱨᱠᱤ ᱾ ᱚ
ᱛᱚᱵᱮ ᱪᱟᱥ ᱵᱟᱥ ᱯᱮ ᱮᱦᱚᱵ ᱠᱮᱫᱟ?
ᱪᱟᱥᱵᱟᱥ ᱟᱹᱣᱨᱤ ᱢᱟᱱᱮ ᱟᱯᱷᱚᱨ ᱵᱟᱲᱟ ᱦᱩᱭ ᱠᱟᱱᱟ ᱟᱨ ᱟᱯᱮ
ᱟᱞᱮ ᱦᱚᱸ ᱟᱹᱣᱨᱤ ᱵᱟᱲᱟ ᱦᱩᱭ ᱠᱟᱱᱟᱞᱮ ᱚᱱᱟ
ᱚ ᱛᱟᱨᱯᱚᱨᱮ ᱪᱟᱥᱵᱟᱥ ᱫᱚ ᱪᱮᱫ ᱛᱮ ᱴᱨᱟᱠᱴᱚᱨ ᱛᱮᱜᱮ ᱥᱮ ᱮᱢᱱᱤ ᱰᱟᱝᱨᱟ ᱱᱟᱦᱮᱞ ᱠᱚᱛᱮ
ᱵᱟᱝ ᱰᱟᱝᱨᱟ ᱱᱟᱦᱮᱞ ᱫᱚ ᱱᱤᱛ ᱱᱚᱛᱮ ᱫᱚ ᱵᱟᱪᱩᱜᱼᱟ ᱱᱚᱛᱮ ᱟᱥᱚᱞᱮ ᱵᱮᱱᱟᱣ ᱦᱚᱸ ᱚᱠᱚᱭ ᱵᱮᱱᱟᱣᱟᱭ ᱟᱨ ᱱᱮᱛᱟᱨ ᱫᱚ ᱴᱟᱭᱤᱢ ᱦᱚᱛᱚ ᱠᱷᱚᱡᱚᱜ ᱠᱟᱱᱟ ᱠᱚ ᱡᱮ ᱡᱟᱹᱞᱫᱤ ᱡᱟᱹᱞᱫᱤ ᱥᱟᱹᱛᱚᱜ ᱢᱟ ᱥᱩᱵ ᱚᱱᱟᱛᱮ ᱴᱨᱟᱠᱴᱚᱨ ᱜᱟᱹᱰᱤ ᱛᱮ ᱜᱮ ᱱᱚᱛᱮ ᱦᱚᱸ
ᱢᱟᱱᱮ ᱛᱤᱱᱟᱹᱜ ᱩᱥᱟᱹᱨᱟ ᱫᱟᱲᱮᱭᱟᱜ ᱠᱟᱱᱟ ᱠᱚ ᱵᱟᱝ
ᱟᱨ ᱵᱟᱠᱷᱟᱱ ᱯᱮ ᱵᱟᱨ ᱯᱮ ᱫᱤᱱ ᱵᱟᱨ ᱯᱮ ᱫᱤᱱ ᱴᱟᱭᱤᱢ ᱞᱟᱜᱟᱜᱼᱟ ᱥᱮ ᱱᱟᱦᱮᱞ ᱛᱮᱫᱚ
ᱦᱮᱸ ᱟᱨ ᱪᱮᱫ ᱠᱚ ᱢᱮᱛᱟᱜ ᱠᱟᱱᱟ ᱯᱟᱴᱟ ᱠᱚ ᱮᱨ ᱵᱟᱲᱟ ᱦᱩᱭ ᱟᱠᱟᱱᱟ ᱥᱮ ᱵᱟᱝ ᱟᱯᱮᱥᱮᱫ
ᱵᱟ ᱯᱟᱴᱟ ᱠᱚᱫᱚ ᱮᱨ ᱵᱟᱝ ᱦᱩᱭ ᱠᱟᱱᱟ
ᱟᱯᱮᱥᱮᱫ ᱪᱮᱫ ᱠᱚ ᱪᱟᱥᱵᱟᱥ ᱦᱩᱭᱩᱜᱼᱟ
ᱱᱚᱛᱮ ᱫᱚ ᱠᱷᱟᱹᱞᱤ ᱦᱩᱲᱩ ᱛᱟᱯᱚᱨ ᱜᱚᱢ ᱠᱚᱠᱚ ᱞᱟᱜᱟᱣᱟ ᱢᱟᱱᱮ ᱦᱩᱲᱩ ᱪᱟᱥ ᱠᱚ ᱜᱚᱢ ᱯᱷᱥ ᱦᱚ ᱦᱮᱸ
ᱚ
ᱯᱷᱤᱨ ᱯᱚᱥᱛᱩ ᱦᱚᱸᱠᱚ ᱞᱟᱜᱟᱣ ᱜᱮᱭᱟ ᱠᱚ ᱯᱚᱥᱛᱩ ᱟᱨ ᱚᱱᱟ ᱪᱮᱫ ᱠᱚ ᱢᱮᱛᱟᱜᱼᱟ ᱯᱷᱤᱨ ᱥᱚᱵᱽᱡᱤ ᱨᱮ ᱟᱭᱞᱩ ᱥᱚᱵᱽᱡᱤ ᱚᱱᱟ ᱠᱷᱮᱛ ᱨᱮ ᱜᱮ ᱦᱟᱸᱜ ᱪᱟᱥ ᱵᱟᱥ
ᱯᱳᱥᱴᱚᱨ ᱢᱟ ᱤᱭᱟᱹ ᱵᱟᱝ ᱯᱳᱥᱴᱳ ᱠᱷᱟᱹᱛᱤᱨ ᱛᱮᱢᱟ ᱤᱭᱟᱹ ᱞᱟᱭᱥᱮᱱᱥ ᱩᱰᱩᱠ ᱦᱩᱭᱩᱜᱼᱟ
ᱦᱮᱸ ᱞᱟᱭᱥᱮᱱᱥ ᱩᱰᱩᱠ ᱦᱩᱭᱩᱜᱼᱟ ᱦᱮᱸ
ᱯᱟᱨᱥᱚᱱᱟᱞ ᱢᱤᱫ ᱫᱷᱟᱣ ᱟᱞᱮ ᱥᱮᱫ ᱞᱟᱭᱥᱮᱱ ᱵᱟᱠᱚ ᱮᱢᱚᱜ ᱠᱟᱱᱟ ᱮᱠᱚ ᱦᱚᱸ
ᱚ
ᱚᱱᱟᱨᱮ ᱵᱷᱟᱹᱜᱤ ᱠᱟᱹᱢᱤ ᱢᱮᱱᱟᱜ ᱛᱚ ᱵᱟᱝ
ᱦᱩᱸ ᱦᱩᱸ ᱵᱟᱹᱜᱤ ᱢᱟᱱᱮ ᱵᱷᱟᱹᱜᱤ ᱛᱤᱱᱟᱹᱜ ᱠᱤᱞᱳ ᱚᱱᱟ ᱫᱚ ᱵᱟᱯᱮ ᱵᱟᱹᱠᱤ
ᱟᱨ ᱛᱩᱲᱤ ᱠᱚ
ᱛᱩᱲᱤ ᱠᱚ ᱛᱩᱲᱤ ᱠᱚᱫᱚ ᱱᱚᱛᱮ ᱫᱚ ᱟᱨᱦᱚᱸ ᱢᱮᱱᱟᱜ ᱠᱚᱣᱟ ᱩᱱᱠᱩ ᱦᱚᱸ ᱛᱩᱲᱤ ᱛᱮᱠᱚ ᱛᱩᱲᱤ ᱛᱮᱠᱚ ᱞᱟᱜᱟᱣ ᱞᱟᱜᱟᱣ ᱛᱮ ᱠᱚ ᱡᱟᱹᱥᱛ ᱛᱤ ᱜᱮ ᱦᱮᱸ ᱠᱤᱪᱷᱩ ᱠᱤᱪᱷᱩ ᱢᱮᱱᱟᱜ ᱠᱚᱣᱟ ᱢᱤᱫᱴᱮᱱ ᱢᱤᱫᱴᱟᱱ ᱥᱚᱠ ᱛᱟᱦᱮᱱᱟ ᱥᱮ ᱤᱧ ᱫᱚ ᱱᱤᱭᱟᱹᱧ ᱞᱟᱜᱟᱣᱟ ᱤᱧ ᱫᱚ ᱚᱱᱟᱧ ᱞᱟᱜᱟᱣᱟ ᱥᱮ ᱟᱠᱚ ᱡᱟᱦᱟᱸᱴᱟᱜ ᱵᱟᱲᱟᱭ ᱢᱮᱱᱟᱜᱼᱟ ᱚᱱᱟ ᱚᱱᱟ ᱦᱚᱛᱮᱜ ᱛᱮᱦᱚᱸ ᱞᱟᱜᱟᱣ ᱛᱮ ᱟᱫᱚ ᱵᱷᱟᱹᱜᱤ ᱜᱮ ᱪᱟᱥ ᱦᱩᱭᱩᱜ ᱛᱟᱭ ᱮᱠᱫᱚᱢ ᱡᱟᱜ ᱜᱮ ᱢᱮᱱᱟ ᱥᱚᱵᱽᱡᱤ ᱢᱚᱫᱽᱫᱷᱮ ᱡᱩᱫᱤᱢ ᱧᱮᱞᱟ ᱛᱚ ᱥᱚᱵᱽᱡᱤ ᱦᱚᱸ ᱥᱚᱵᱽ ᱞᱮᱠᱟ ᱜᱮ ᱠᱚ ᱞᱟᱜᱟᱣᱟ ᱟᱹᱞᱩ ᱯᱮᱸᱭᱟᱡᱽ ᱦᱮᱸ ᱟᱨᱚ ᱡᱟᱦᱟᱸ ᱜᱮ ᱢᱮᱱᱟᱜᱼᱟ ᱥᱚᱵᱽᱡᱤ ᱠᱩ ᱵᱩᱨ ᱵᱚᱴᱤ ᱵᱟᱸᱫᱟ ᱠᱚᱯᱤ ᱯᱷᱩᱞ ᱠᱚᱯᱤ ᱥᱮ ᱠᱚᱸᱰᱷᱟ ᱦᱚᱛᱚᱫ ᱥᱚᱵ ᱦᱩᱸ
ᱥᱮᱢ ᱟᱞᱮ ᱥᱮᱫ ᱦᱚᱸ ᱱᱤᱝᱠᱟ ᱜᱮ
ᱦᱮᱸ
ᱛᱟᱨᱯᱚᱨᱮ ᱡᱮ ᱤᱥᱴᱩᱰᱮᱱᱴ ᱠᱟᱱᱟ ᱵᱟᱝ
ᱵᱟ ᱮᱥᱴᱩᱰᱮᱱᱴ ᱵᱟ ᱚᱞᱚᱜ ᱯᱟᱲᱦᱟᱣ ᱫᱚ ᱠᱚᱢᱯᱞᱤᱴ ᱟᱠᱟᱱᱟ ᱠᱟᱱᱟ
ᱚ
ᱦᱩᱢ
ᱛᱟᱦᱚᱞᱮ ᱠᱟᱹᱢᱤ ᱠᱚ ᱱᱤᱭᱟᱹ ᱚᱲᱟᱜ ᱠᱚᱨᱮ ᱜᱮ
ᱦᱮᱸ ᱚᱲᱟᱜ ᱠᱚᱨᱮᱜᱤ ᱚᱲᱟᱜ ᱠᱚᱨᱮ
ᱛᱟᱦᱚᱞᱮ ᱱᱤᱭᱟᱹ ᱨᱮ ᱛᱤᱱᱟᱹᱜ ᱫᱤᱱ ᱠᱷᱚᱡ ᱢᱮᱱᱟᱢᱟ ᱟᱢᱟᱜ ᱴᱟᱥᱠ ᱠᱚ ᱠᱚᱢᱯᱞᱤᱴ ᱠᱮᱫᱟᱢ ᱥᱮ ᱵᱟᱝ
ᱴᱟᱠᱥᱩ ᱫᱚ ᱵᱟ ᱴᱟᱠᱥ ᱟᱹᱣᱨᱤᱧ ᱧᱟᱢᱟ ᱴᱟᱠᱥ ᱫᱚ ᱦᱚᱸᱜ-ᱚᱭ ᱛᱚ ᱱᱤᱭᱟᱹ ᱛᱚ ᱟᱨ ᱛᱤᱱᱟᱸᱜ ᱯᱩᱱ ᱫᱤᱱ ᱥᱚᱱᱤᱵᱟᱨᱤᱧ ᱠᱚᱨᱟᱣ ᱟᱠᱟᱫ ᱛᱟᱦᱮᱸᱱᱟ ᱛᱚ ᱚᱭᱛᱚ ᱢᱚᱲᱮ ᱫᱤᱱ ᱦᱚᱭ ᱱᱟ ᱟᱫᱚ ᱴᱟᱥᱠ ᱱᱤᱛ ᱦᱚᱸ ᱟᱹᱣᱨᱤᱧ ᱧᱟᱢᱟ ᱟᱫᱚ ᱠᱚᱞ ᱜᱮ ᱨᱤᱥᱤᱵᱷ ᱦᱩᱭᱩᱜ ᱠᱟᱱᱟ
ᱜᱩᱜᱳᱞ ᱨᱮ ᱨᱮᱡᱤᱥᱴᱟᱨ ᱠᱟᱛᱮᱫ ᱢᱤᱫᱴᱮᱡ ᱤᱭᱟᱹ ᱢᱮᱱᱟᱜᱼᱟ ᱥᱮ ᱪᱮᱫ ᱜᱨᱩᱯ ᱨᱮ ᱚᱸᱰᱮ ᱠᱷᱚᱡ ᱯᱷᱮᱨ ᱦᱮᱡ ᱮᱱᱟ ᱤᱧᱟ ᱯᱷᱮᱨ ᱩᱱᱟᱹᱜ ᱡᱟᱹᱥᱛᱤ ᱵᱟᱝ ᱧᱮᱞ ᱠᱮᱫᱟᱹᱧ ᱟᱨᱠᱤ ᱢᱟᱱᱮ ᱩᱱᱤ ᱤᱧ ᱵᱚᱭᱦᱟ ᱢᱮᱱᱟᱭᱟ ᱛᱚ ᱩᱱᱤ ᱜᱮ ᱤᱭᱟᱹ ᱵᱟᱲᱟᱭᱮᱫᱟ
ᱚ ᱩᱱᱤ ᱦᱚᱸ ᱠᱟᱹᱢᱤᱭᱮᱫᱟᱭ ᱥᱮ ᱱᱤᱭᱟ ᱨᱮ
ᱱᱤᱭᱟᱹ ᱨᱮ ᱦᱮᱸ ᱩᱱᱤ ᱫᱚᱭ ᱧᱟᱢ ᱠᱮᱫᱟᱭ ᱯᱮᱢᱮᱱᱴ ᱧᱟᱢ ᱠᱮᱫᱟᱭ ᱾, ᱟᱫᱚ ᱤᱧᱟᱼᱼ ᱟ. ᱱᱤ ᱤᱠᱩᱥᱥᱚ ᱴᱟᱠᱟᱼᱼ
ᱟ ᱵᱷᱟ. ᱜᱮ ᱜᱮ ᱵᱮᱥ ᱵᱮᱥ ᱢᱚᱡᱽ ᱜᱮ ᱾ ᱵᱷᱟ. ᱜᱮ ᱱᱤᱭᱟᱹ ᱮᱯ ᱥᱩᱵᱤᱫᱷᱟ ᱠᱚ ᱮᱢ ᱟᱠᱟᱱᱟ ᱫᱚᱢᱮ ᱵᱷᱟ. ᱜᱤ ᱵᱩᱡᱷᱟᱹᱜ ᱠᱟᱱᱟ ᱠᱤᱪᱷᱩ ᱾ ᱛᱚ ᱡᱟᱦᱟᱸᱭ ᱛᱚ, ᱵᱮᱠᱟᱨ ᱵᱟᱝ ᱠᱟᱛᱮᱜ ᱠᱤᱪᱷᱩ ᱫᱚᱠᱚ ᱠᱚᱨᱟᱣ ᱮᱫᱟ ᱾ ᱢᱤᱫᱴᱮᱱ ᱢᱤᱫᱴᱮᱱ ᱦᱩᱸ ᱠᱚᱞ, ᱠᱚᱞ ᱨᱮᱭᱟᱜ ᱢᱟᱱᱮᱼᱼ ᱢᱤᱫᱴᱮᱱ ᱮᱠᱥᱥᱟᱭᱤᱡᱽ ᱛᱚ ᱦᱩᱭᱩᱜ ᱠᱟᱱᱟᱮ ᱠᱚᱱᱵᱷᱟᱨᱥᱮᱥᱚᱱ ᱨᱮᱭᱟᱜ ᱛᱚ ᱱᱚᱝᱠᱟᱜᱮᱼᱼ ᱠᱚᱞ ᱥᱮᱱᱴᱟᱨ ᱠᱚᱨᱮ ᱠᱟᱹᱢᱤ ᱦᱚᱸᱛᱚ ᱱᱚᱝᱠᱟ ᱜᱮ ᱠᱚᱨᱟᱣ ᱦᱩᱭᱩᱜ ᱾
ᱦᱟ. ᱭ, ᱦᱟ. ᱟ. ᱭᱼᱼ
ᱦᱮᱸ ᱠᱤᱪᱷᱩ ᱜᱮ ᱡᱟᱜᱮ ᱠᱟᱹᱣᱰᱤ ᱛᱚ ᱦᱤᱡᱩᱜ ᱠᱟᱱᱟ ᱚᱱᱟᱜᱮ ᱵᱟ. ᱦᱩᱛᱼᱼ ᱛᱚ ᱵᱷᱟ. ᱜᱮ ᱵᱩᱡᱩᱜ ᱠᱟᱱᱟ ᱚᱱᱟᱜᱮ ᱜᱚᱝᱠᱮ ᱛᱟᱠᱚ ᱦᱚᱸᱼᱼ ᱠᱟ. ᱭ ᱟᱫᱚᱢ ᱦᱚᱲ ᱠᱚ ᱟᱞᱮ ᱨᱮᱱ ᱡᱟᱦᱟᱸᱭ ᱥᱤᱱᱤᱭᱟᱨ ᱠᱚᱠᱚ ᱩᱱᱠᱩ ᱦᱚᱸᱠᱚ ᱞᱟᱹᱭ ᱟᱠᱟᱫ ᱠᱚᱣᱟ ᱾ ᱠᱚ ᱡᱮ ᱛᱷᱚᱲᱟ ᱱᱤᱭᱟᱹ ᱫᱚ ᱵᱟ. ᱲᱛᱤ ᱯᱮ ᱟᱨᱚ ᱾ ᱟᱨ ᱱᱝᱠᱟ ᱜᱮ ᱠᱟᱹᱢᱤ ᱮᱢ ᱛᱮᱜᱮ ᱛᱟᱦᱮᱱ ᱯᱮ ᱛᱟᱦᱚᱞᱮ ᱠᱷᱟᱷ ᱡᱟᱦᱟᱸᱭᱼᱼ ᱯᱮᱠᱟᱨ ᱠᱚᱠᱚ ᱛᱟᱦᱮᱱᱟ ᱩᱱᱠᱩ ᱫᱚ ᱠᱤᱪᱷᱩ ᱠᱚ ᱠᱟᱹᱣᱰᱤ ᱠᱚ ᱟᱨᱡᱟᱣ ᱫᱟᱲᱮᱭᱟᱜᱼᱟ ᱾
ᱦᱮᱸᱻᱦᱮᱸᱻᱦᱮᱸᱻᱦᱮᱸ ᱾ ᱥᱮ ᱠᱷᱮᱛ ᱵᱟᱹᱭᱦᱟᱹᱲ ᱠᱚᱨᱮ ᱠᱚ ᱥᱮ ᱩᱱᱟᱹᱜ ᱫᱚ ᱵᱟᱵᱚᱱ ᱠᱟᱹᱢᱤ ᱫᱟᱲᱮᱭᱟᱜᱼᱟ ᱥᱮ ᱱᱮᱛᱟᱨ ᱠᱚ ᱦᱚᱲ ᱫᱚ ᱟᱝ ᱾
ᱦᱳᱭ ᱦᱮᱸ, ᱠᱤᱪᱷᱩ ᱠᱤᱪᱷᱩ ᱜᱤᱫᱽᱨᱟᱹ ᱠᱚ ᱛᱟᱦᱮᱱ ᱠᱟᱱᱟ ᱠᱚ ᱥᱮ ᱦᱟᱱᱤ ᱵᱟᱠᱷᱟᱭᱼᱼ ᱮ ᱯᱚᱨᱮ ᱱᱤᱭᱟᱹ ᱡᱩᱫᱤ ᱧᱮᱞᱟᱭ ᱡᱟᱦᱟᱸᱭ ᱠᱟᱹᱣᱰᱤ ᱧᱟᱢᱚᱜ ᱠᱟᱱᱟ ᱛᱟᱦᱚᱞᱮ ᱱᱤᱭᱟᱹᱟᱹᱨᱮ ᱥᱚᱢᱚᱭ ᱮᱢᱟᱭ ᱟᱨ ᱵᱟᱝᱼᱼ ᱚᱠᱟ ᱫᱚ ᱩᱱᱤ ᱵᱚᱞ ᱮᱱᱮᱡ ᱠᱟᱱᱟᱭ ᱥᱮ ᱢᱟᱱᱮ, ᱢᱳᱵᱟᱭᱤᱞ ᱯᱷᱳᱱ ᱨᱮ ᱮᱱᱮᱡᱼᱼ ᱠᱟᱱᱟᱭ ᱜᱮᱢ ᱠᱚ ᱯᱷᱤᱨᱤ ᱯᱷᱟᱭᱟᱨ ᱠᱚ ᱯᱟᱵᱽᱡᱤ ᱠᱚ ᱾ ᱦᱮᱸ ᱛᱚ ᱚᱱᱟ ᱠᱚ ᱮᱱᱮᱡ ᱨᱮ ᱵᱮᱥᱛᱚ ᱛᱟᱦᱮᱱᱟᱭ ᱟᱜᱟᱨ ᱚᱱᱟ ᱨᱮᱛᱚ ᱛᱚ ᱠᱪᱷᱩ ᱛᱚ ᱯᱩᱭᱥᱟᱹ ᱠᱟᱹᱣᱰᱤ ᱛᱚ ᱵᱟᱭ ᱧᱟᱢ ᱮᱫᱟ ᱾
ᱵᱟᱦ - ᱵᱟᱦ ᱾
ᱛᱚ ᱱᱤᱭᱟᱹ ᱠᱷᱚᱱ ᱫᱚ ᱪᱮᱫ ᱠᱤᱪᱷᱩ ᱠᱟᱹᱣᱰᱤ ᱦᱚᱸ ᱧᱟᱢᱟᱭ ᱟᱨ ᱱᱤᱭᱟᱹ ᱨᱮ ᱵᱮᱥᱛᱚ ᱛᱟᱦᱮᱱᱟ ᱟᱨ ᱟᱭᱟᱜᱼᱼ ᱪᱮᱫ ᱢᱟᱱᱮ, ᱟᱭᱟᱜ ᱥᱠᱤᱞ ᱦᱚᱸ ᱵᱟᱹᱲᱛᱤᱜ-ᱟ ᱢᱟᱱᱮ ᱨᱚᱲ ᱨᱮᱭᱟᱜ ᱡᱟᱦᱟᱸ ᱤᱭᱟᱹ ᱠᱚᱱᱵᱷᱟᱨ ᱥᱮᱥᱚᱱ ᱨᱮᱭᱟᱜ ᱾ ᱛᱚ ᱵᱤᱥ ᱯᱟᱪᱤᱥ ᱵᱟᱜᱷᱟ ᱜᱮ ᱵᱩᱡᱷᱟᱹᱜ ᱠᱟᱱᱟ᱾
ᱛᱟᱨᱯᱚᱨᱮ ᱚᱲᱟᱜ ᱨᱮᱜᱮ ᱛᱚ ᱵᱟᱝ ᱾
ᱦᱩᱸ ᱚᱲᱟᱜ ᱨᱮᱜᱮ ᱤᱭᱟ. ᱟᱯᱮ ᱥᱮᱫ ᱫᱟᱜ ᱵᱟᱲᱟ ᱠᱮᱜ-ᱟ ᱥᱮ
ᱫᱟᱜ ᱵᱟᱲᱟ ᱵᱚᱞᱛᱮ ᱛᱤᱦᱤᱧ ᱫᱚ ᱛᱤᱦᱤᱧ ᱪᱮᱫ ᱠᱟᱱᱟ ᱛᱤᱦᱤᱧ ᱵᱤᱨᱟ. ᱥᱯᱚᱛᱤᱣᱟᱨ ᱤᱭᱟᱹ ᱥᱩᱠᱩᱨᱣᱟᱨ ᱵᱟᱝ ᱾
ᱩᱸ ᱾
ᱮᱭ ᱵᱤᱨᱟ. ᱥᱯᱚᱛᱤᱣᱟᱨ ᱦᱤᱞᱳ ᱫᱟᱜ ᱞᱮᱫᱟᱭ ᱾
ᱦᱩᱸ ᱵᱟ. ᱥ, ᱦᱩᱸ ᱟᱞᱮ ᱦᱚᱸ ᱦᱚᱞᱟ ᱵᱟᱭ ᱫᱟᱜ ᱠᱟᱫᱟ ᱚᱱᱟ ᱫᱚᱼᱼ ᱚᱠᱟᱥᱮᱫ ᱪᱚ ᱥᱩᱨ ᱠᱚᱨᱮ ᱱᱚᱛᱮ ᱫᱟᱜ ᱠᱮᱫᱟᱭ ᱨᱮᱭᱟᱲ ᱜᱮ ᱦᱚᱭ ᱵᱟᱲᱟᱭᱮᱫ ᱠᱟᱱᱟ ᱛᱚ ᱾
ᱦᱮᱸ ᱦᱮᱸ
ᱟᱵᱚ ᱛᱚ ᱫᱟᱜ ᱜᱮ ᱛᱚ ᱦᱩᱸ ᱚ ᱾ ᱛᱤᱦᱤᱧ ᱦᱚᱸ ᱢᱳᱥᱚᱢ ᱫᱚ ᱴᱷᱤᱠ ᱜᱮ ᱵᱩᱡᱷᱟᱹᱜ ᱠᱟᱱᱟ ᱩᱱᱟᱹᱜ ᱫᱚ ᱵᱟᱭ ᱥᱤᱛᱩᱝ ᱮᱼᱟ ᱟᱫᱚ ᱫᱮᱠᱷᱟ ᱡᱟᱭ ᱾ ᱪᱮ ᱟ. ᱭᱩ ᱥᱮᱱᱮ ᱪᱮᱠᱟᱭᱮᱫᱟ ᱾
ᱦᱩᱸ ᱮᱱᱠᱷᱟᱡ ᱦᱚᱞᱟ ᱱᱚᱜ ᱡᱮ ᱢᱤᱫ ᱜᱷᱟᱹᱲᱤᱡ ᱜᱚᱨᱚᱢ ᱠᱮᱫ ᱟᱹᱭᱩᱵ ᱵᱮᱞᱟ ᱥᱮᱫ ᱢᱤᱫᱴᱮᱡ ᱵᱟᱡᱟᱨᱤᱧ ᱪᱟᱞᱟᱣ ᱞᱮᱱᱟ ᱾ ᱛᱚ ᱟᱞᱮ ᱠᱷᱚᱡ ᱢᱚᱴᱟᱢᱩᱴᱤ ᱟᱴ ᱠᱤᱞᱳᱢᱤᱴᱟᱨ ᱞᱟᱦᱟ ᱾
ᱩᱸ ᱾
ᱦᱮᱸ ᱚᱸᱰᱮ ᱠᱷᱟ. ᱱᱤ ᱠᱚ ᱜᱚᱨᱚᱢ ᱠᱟᱱᱟ ᱾
ᱦᱩᱸᱼᱦᱩᱸ ᱾
ᱡᱟ. ᱞᱫᱤ ᱦᱮᱡ ᱦᱩᱭ ᱮᱱᱟ ᱚᱲᱟᱜ ᱥᱮᱫ ᱨᱮᱜᱤ ᱾
ᱦᱩᱸ ᱚᱱᱟᱜᱮ ᱾ ᱦᱩᱸ ᱾
ᱛᱟᱨᱯᱚᱨᱮ ᱟᱯᱮᱥᱮᱫ ᱩᱞ ᱠᱚ ᱪᱮᱫᱞᱮᱠᱟ ᱡᱚ ᱵᱟᱲᱟᱣᱟᱠᱟᱱᱟ ᱾
ᱩᱞ ᱠᱚᱫᱚ, ᱠᱟᱡᱟᱠ ᱜᱮ ᱵᱷᱟᱹᱜᱤ ᱜᱮ ᱮᱠᱫᱚᱢ ᱩᱞ ᱠᱚ ᱡᱚ ᱵᱟᱲᱟᱣᱟᱠᱟᱱᱟ ᱾ ᱟᱫᱚ ᱱᱚᱛᱮ ᱫᱚ ᱫᱚᱢᱮ ᱨᱚᱠᱚᱢ ᱩᱞ ᱛᱚ ᱾
ᱦᱩᱸ-ᱦᱩᱸ ᱾
ᱦᱮ ᱡᱷᱤᱢ ᱥᱟᱜᱚᱨ ᱢᱮᱱᱟᱜᱼᱟ ᱟᱨᱚ ᱚᱱᱮ ᱨᱚᱠᱚᱢ ᱢᱮᱱᱟᱜ ᱠᱟᱫᱟ ᱞᱟᱜᱟᱣ ᱠᱟᱫᱟ ᱠᱚ ᱯᱷᱤᱨ ᱠᱚᱞᱚᱢ ᱩᱞ ᱢᱮᱱᱟᱜ ᱾ ᱟᱠᱟᱫᱟ ᱾ᱮᱠᱫᱚᱢ ᱢᱤᱫ ᱨᱚᱠᱚᱢ ᱩᱞᱮᱢ ᱧᱮᱞ ᱟᱠᱟᱫᱟ? ᱚᱱᱟ ᱫᱚ ᱦᱮᱸᱫᱮ ᱜᱮ ᱴᱚᱴ ᱨᱮᱫᱚ ᱦᱮᱸᱫᱮ ᱜᱮ ᱚᱱᱟ ᱪᱚᱠᱟᱜ ᱛᱮ
ᱢᱟᱱᱮ ᱵᱟᱨᱦᱮ ᱨᱮᱱᱟᱜ ᱠᱟᱱᱟ ᱥᱮ ᱪᱮᱫ
ᱦᱮᱸ ᱚᱱᱟ ᱫᱚ ᱫᱚᱠᱟᱱ ᱠᱷᱚᱡ ᱠᱚ ᱠᱤᱨᱤᱧ ᱠᱟᱛᱮᱜ ᱟᱹᱜᱩ ᱦᱳᱭ ᱟᱠᱟᱱᱟ
ᱚ ᱟᱪᱪᱷᱟ ᱪᱮᱫᱠᱟ ᱠᱤᱞᱳ ᱩᱞ ᱪᱮᱫ ᱞᱮᱠᱟ ᱠᱤᱞᱳ ᱠᱤᱞᱳ ᱫᱚᱨ ᱜᱮᱛᱚ ᱵᱟᱝ
ᱛᱚ ᱦᱮᱸ ᱱᱚᱛᱮ ᱫᱚ ᱪᱚᱞᱞᱤᱥ ᱴᱟᱠᱟ ᱠᱤᱞᱳ
ᱟᱞᱮ ᱱᱛᱮ ᱫᱚᱥ ᱴᱟᱠᱟ ᱠᱤᱞᱳ
ᱦᱩᱭ ᱜᱚᱫᱚᱜ-ᱟ ᱟᱰᱤ ᱠᱚᱢ ᱛᱚ ᱟᱥᱚᱞᱮ ᱱᱚᱛᱮ ᱫᱚ ᱥᱩᱨ ᱨᱮᱜᱮ ᱴᱟᱣᱩᱱ ᱵᱟᱡᱟᱨ ᱢᱮᱱᱟᱜ ᱟ-ᱥᱮ
ᱴᱟᱣᱩᱱ ᱵᱟᱡᱟᱨ ᱢᱮᱱᱟᱜᱼᱟ ᱟᱨ ᱡᱚᱛᱚ ᱦᱚᱲᱟᱜ ᱯᱟᱨᱥᱚᱱᱟᱞ ᱫᱟᱨᱮ ᱢᱮᱱᱟᱜᱼᱟ ᱯᱮᱭᱟ ᱯᱩᱱᱭᱟ ᱯᱟᱸᱪᱴᱤ
ᱦᱚᱸ
ᱢᱟᱱᱮ ᱟᱞᱮ ᱥᱮᱫ ᱨᱤᱱ ᱜᱤᱫᱽᱨᱟᱹ ᱫᱚ ᱢᱟᱱᱮ ᱩᱞ ᱫᱚ ᱢᱟᱱᱮ ᱵᱟᱠᱚ ᱯᱩᱪᱷᱟᱹᱣ ᱮᱫᱟ ᱚᱱᱠᱟ ᱢᱟᱱᱮ ᱦᱟᱸᱰᱮ ᱱᱟᱰᱮ ᱰᱟᱝᱨᱟ ᱢᱮᱨᱚᱢ ᱠᱚ ᱵᱟᱹᱱᱩᱜ ᱠᱚᱣᱟ ᱩᱱᱠᱩ ᱠᱚ ᱡᱚᱢ ᱦᱚᱭᱮᱫ ᱠᱚᱣᱟ
ᱛᱚ ᱩᱞ ᱫᱚ ᱛᱟᱦᱚᱞᱮ
ᱩᱞ ᱦᱚᱸ ᱠᱟᱱᱴᱷᱟᱲ ᱦᱚᱸ ᱢᱟᱱᱮ ᱯᱷᱚᱞ ᱫᱚ ᱱᱤᱛᱮ ᱵᱤᱠᱠᱷᱟᱛ ᱜᱮᱭᱟ
ᱦᱩᱸ ᱦᱩᱸ ᱯᱟᱥᱛᱮ ᱫᱚ ᱜᱮ
ᱦᱮᱸ
ᱟᱫᱚ ᱱᱚᱛᱮ ᱫᱚ ᱚᱱᱟ ᱢᱤᱫ ᱨᱚᱠᱚᱢ ᱢᱟᱱᱮ ᱚᱲᱟᱜ ᱠᱚᱨᱮ ᱠᱚ ᱞᱟᱜᱟᱣ ᱠᱟᱜ ᱠᱟᱱᱟ ᱚᱱᱟ ᱠᱚᱞᱚᱢ ᱠᱚᱞᱚᱢ ᱫᱟᱨᱮ ᱠᱚ ᱠᱚᱞᱚᱢ ᱢᱟᱱᱮ ᱠᱟᱹᱴᱤᱡ ᱢᱟᱨ ᱵᱤᱥᱮᱥ ᱫᱚ ᱵᱟᱝ ᱞᱟᱹᱴᱩᱜᱼᱟ ᱛᱟᱯᱚᱨ ᱦᱮᱸ ᱢᱤᱫ ᱨᱚᱠᱚᱢ ᱩᱞ ᱢᱮᱱᱟᱜᱼᱟ ᱱᱤᱭᱟ ᱦᱮᱸᱫᱮ ᱜᱮ ᱩᱞ ᱪᱚᱠᱟᱜ ᱛᱮᱜᱮ ᱦᱮᱸᱫᱮ ᱜᱮᱭᱟ ᱫᱚ ᱢᱟᱱᱮ ᱫᱚᱢᱮ ᱜᱮᱭᱟ ᱵᱮᱥᱤ ᱵᱟᱢ ᱡᱚᱢ ᱫᱟᱲᱮᱭᱟᱜᱼᱟ ᱵᱮᱥᱤ ᱡᱚᱢ ᱵᱟᱝ ᱜᱟᱱᱚᱜᱼᱟ ᱮᱞ ᱪᱩ ᱯᱩᱲ ᱦᱮᱸ ᱱᱚᱛᱮ ᱫᱚ ᱠᱚᱞᱚᱢ ᱫᱟᱨᱮ ᱟᱹᱰᱤ ᱠᱚ ᱵᱮᱥᱤ ᱠᱚ ᱵᱮᱵᱚᱦᱟᱨᱟ ᱚᱱᱟ ᱫᱚ ᱵᱟᱣᱩᱱᱰᱟᱨᱤ ᱵᱷᱤᱛᱤᱨ ᱨᱮ ᱛᱟᱦᱮᱱᱟ ᱵᱟᱲᱜᱮ ᱵᱷᱤᱛᱤᱨ ᱨᱮ ᱵᱟᱥ ᱮᱥᱮᱫ ᱠᱟᱜ ᱢᱮ ᱚᱱᱟ ᱤᱭᱟᱹᱛᱮ ᱱᱮᱴ ᱛᱮ
ᱦᱮᱸ
ᱵᱟᱥ ᱵᱷᱤᱛᱤᱨ ᱨᱮᱜᱮ ᱛᱟᱸᱦᱮᱱᱟ ᱠᱟᱴᱤᱡ ᱢᱟᱨᱟᱝ ᱫᱟᱨᱤ
ᱟᱞᱮ ᱱᱚᱸᱰᱮ ᱫᱚ ᱢᱟᱱᱮ ᱚᱠᱚᱭᱟᱜ ᱦᱚᱸ ᱚᱠᱚᱭ ᱩᱞ ᱵᱟᱠᱚ ᱛᱤᱭᱩᱜᱟ ᱛᱤᱭᱟᱹᱜ ᱜᱮᱭᱟ ᱠᱚ ᱢᱟᱱᱮ ᱡᱚᱢ ᱞᱟᱹᱜᱤᱫ ᱦᱟᱛᱟᱣ ᱠᱮᱫᱟᱭ ᱟᱨ ᱢᱟᱱᱮ ᱮᱵᱟᱭᱞᱮᱵᱟᱞ ᱦᱩᱭ ᱠᱚᱜᱼᱟ ᱚᱠᱚᱭᱟᱜ ᱩᱞ ᱚᱠᱚᱭ ᱡᱚᱢᱟ
ᱦᱚᱭ ᱦᱮᱸ ᱯᱟᱸᱪᱴᱤ ᱪᱷᱚᱴᱤ ᱠᱟᱛᱮ ᱡᱩᱫᱤ ᱩᱞ ᱫᱟᱨᱮ ᱛᱟᱸᱦᱮᱱᱟ ᱚᱠᱚᱭ ᱡᱚᱢᱟ
ᱦᱮᱸ ᱦᱮᱸ ᱦᱮᱸ
ᱦᱮ ᱦᱮᱸ ᱛᱚ ᱵᱮᱥᱤ ᱩᱞ ᱦᱚᱸᱛᱚ ᱡᱚᱢ ᱵᱟᱝ ᱴᱷᱤᱠᱟ ᱥᱮ ᱚᱱᱟ ᱞᱟᱡ ᱜᱮ
ᱦᱳᱭ ᱦᱳᱭ ᱵᱟᱜᱟᱱ ᱠᱚ ᱢᱮᱱᱟᱜ ᱟᱥᱮ ᱟᱯᱮ ᱥᱮᱫ
ᱦᱮᱸ ᱵᱟᱜᱟᱱ ᱠᱚᱫᱚ ᱢᱮᱱᱟᱜ ᱜᱮᱭᱟ
ᱥᱮᱢ ᱤᱱᱠᱟᱹ ᱜᱮ
ᱛᱚᱵᱮ ᱟᱫᱚ ᱪᱤᱛ ᱚᱱᱛᱮ ᱫᱚ ᱤᱥᱤᱱ ᱠᱚᱫᱚ ᱪᱮᱫ ᱥᱟᱦᱟᱱ ᱠᱚᱛᱮ ᱥᱮ ᱥᱟᱠᱟᱢ ᱠᱚᱛᱮ ᱪᱮᱫ
ᱢᱟᱱᱮ ᱡᱚᱛᱚ ᱛᱮᱜᱮ ᱥᱟᱠᱟᱢ ᱛᱮᱦᱚᱸ ᱥᱟᱠᱟᱢ ᱛᱮᱦᱚᱸ ᱟᱨ ᱜᱮᱥ ᱛᱮᱦᱚᱸ ᱢᱟᱱᱮ ᱚᱠᱚᱭ ᱚᱠᱟᱴᱟᱜ ᱥᱩᱵᱤᱫᱷᱟ
ᱡᱟᱦᱟᱸ ᱡᱟᱦᱟᱸᱴᱟᱜ ᱥᱩᱵᱤᱫᱟ ᱫᱚ ᱜᱮᱥ ᱢᱮᱱᱟᱜ ᱛᱟᱭ ᱩᱱᱤ ᱫᱚ ᱜᱮᱥ ᱛᱮ ᱦᱮᱸ
ᱦᱳᱭ ᱦᱳᱭ ᱦᱳᱭ ᱢᱟᱱᱮ ᱥᱟᱦᱟᱱ ᱱᱤᱭᱟᱹ ᱴᱟᱭᱤᱢ ᱫᱚ ᱮᱵᱮᱞᱮᱵᱮᱞ ᱛᱚ ᱟᱫᱚ ᱜᱮᱥ ᱛᱮᱱᱟᱜ ᱫᱚ ᱯᱚᱭᱥᱟ ᱠᱷᱚᱨᱪᱟ
ᱦᱩᱸ ᱦᱳᱭ
ᱦᱮ
ᱦᱚᱸ ᱚᱱᱛᱮ ᱫᱚ ᱜᱮᱥ ᱠᱚᱨᱮᱱᱟᱜ ᱫᱟᱢ ᱫᱚ ᱪᱮᱫ ᱞᱮᱠᱟ
ᱜᱮᱥ ᱨᱮᱱᱟᱜ ᱫᱟᱢ ᱪᱤᱞᱤ ᱦᱟᱡᱟᱨ ᱴᱟᱠᱟ ᱥᱟᱵ ᱠᱟᱜ ᱢᱮ ᱟᱨ ᱵᱟᱝ ᱟᱸᱡᱚᱢ ᱟᱠᱟ ᱫᱟᱹᱧ ᱛᱚ
ᱦᱮᱸ
ᱴᱟᱠᱟ ᱟᱯᱮ ᱥᱮᱫ ᱚᱱᱠᱟ ᱜᱮ ᱵᱟᱝ
ᱟᱞᱮ ᱥᱮᱫ ᱫᱚ ᱦᱮᱸ ᱱᱮᱛᱟᱨ ᱫᱚ ᱦᱟᱡᱟᱨ ᱴᱟᱠᱟ ᱜᱮ ᱪᱟᱞᱩᱜ ᱠᱟᱱᱟ ᱦᱩᱸ
ᱟᱨ ᱯᱷᱳᱱ ᱢᱟ ᱟᱹᱰᱤ ᱜᱷᱟᱹᱲᱤᱡ ᱵᱟᱝ ᱛᱟᱦᱮᱱᱚᱜ ᱵᱟᱨᱚ ᱢᱤᱱᱤᱴ ᱵᱷᱤᱛᱤᱨ ᱨᱮᱜᱮ ᱵᱟᱝ
ᱦᱮᱸ ᱵᱟᱨᱚ ᱢᱤᱱᱤᱴ ᱞᱟᱦᱟ ᱨᱮ ᱢᱮᱱ ᱟᱠᱟᱫᱟ ᱠᱚ ᱛᱚ ᱠᱟᱴᱟᱣ ᱳᱭ ᱢᱟᱱᱮ ᱫᱚᱥ ᱯᱚᱱᱨᱚ ᱥᱮᱠᱮᱱᱰ ᱞᱟᱦᱟ ᱨᱮ ᱢᱮᱱ ᱟᱠᱟᱫᱟ ᱠᱚ᱾
ᱚ ᱟᱪᱪᱷᱟ ᱴᱷᱤᱠ ᱴᱷᱤᱠ ᱜᱤᱭᱟ ᱢᱟᱱᱮ
ᱚᱸᱰᱮ ᱢᱮᱱ ᱫᱚᱠᱚ
ᱚ
ᱚᱠᱚᱭ ᱵᱟᱲᱟᱭ ᱪᱮᱞᱠᱟ ᱦᱮᱸ,
ᱴᱷᱤᱠ ᱜᱮᱭᱟ ᱛᱟᱦᱚᱞᱮ ᱟᱨ ᱦᱚᱸ ᱡᱟᱦᱟᱸ ᱛᱤᱥ ᱠᱚᱞ ᱦᱩᱭᱩᱜᱼᱟ ᱯᱷᱟᱠᱟ ᱛᱟᱦᱮᱱ ᱠᱷᱟᱱ ᱟᱢ ᱦᱚᱸ ᱮᱥ ᱮᱢ ᱮᱥ ᱢᱮ ᱦᱟᱸᱜ ᱜᱨᱩᱯ ᱨᱮ᱾ ᱦᱳᱭ ᱦᱳᱭ ᱴᱷᱤᱠ ᱜᱮᱭᱟ ᱢᱟ ᱛᱟᱦᱚᱞᱮ ᱡᱚᱦᱟᱨ ᱜᱮ᱾
ᱴᱷᱤᱠ ᱡᱚᱦᱟᱨ ᱜᱮ ᱡᱚᱦᱟᱨ᱾
ᱦᱮᱸ ᱴᱷᱤᱠ ᱜᱮᱭᱟ᱾